ᱦᱮᱞᱳ
ᱦᱮᱸ
ᱦᱮᱸ ᱟᱸᱡᱚᱢᱚᱜ ᱠᱟᱱᱟ ᱦᱮᱸ ᱦᱟᱞᱳ ᱟᱨ ᱦᱮᱸ ᱟᱢᱟᱜ ᱨᱚᱲ ᱦᱚᱸ ᱟᱸᱡᱚᱢᱚᱜ ᱠᱟᱱᱟ᱾
ᱤᱧᱟᱜ ᱨᱚᱲᱮᱢ ᱟᱡᱚᱢ ᱮᱫᱟ ᱛᱚ᱾
ᱦᱮᱸ ᱟᱸᱡᱚᱢᱚᱜ ᱠᱟᱱᱟ᱾
ᱚ ᱟᱪᱪᱷᱟ ᱛᱮᱦᱮᱧ ᱫᱚ ᱛᱟᱦᱚᱞᱮ ᱛᱤᱨᱤᱥᱟ ᱡᱩᱱ ᱠᱟᱱᱟ ᱦᱮᱸᱥᱮ ᱛᱮᱦᱮᱧ ᱫᱚ ᱛᱤᱞᱤᱥᱟ ᱡᱩᱱ ᱨᱮ ᱢᱟᱱᱮ ᱢᱤᱫ ᱵᱟᱨ ᱡᱟᱦᱟᱸ ᱛᱤᱱᱟᱹᱜ ᱟᱵᱚᱨᱮᱱ ᱡᱟᱦᱟᱸ ᱛᱤᱱᱟᱹᱜ ᱟᱵᱚᱨᱮᱱ ᱪᱟᱱ ᱯᱷᱟᱴᱚᱨ ᱠᱚ ᱛᱟᱦᱮᱸ ᱠᱟᱱᱟ ᱡᱷᱚᱛᱚᱣᱟᱜ ᱡᱷᱚᱛᱚ ᱦᱚᱲᱟᱜ ᱠᱟᱛᱷᱟ ᱜᱮ ᱢᱤᱫ ᱵᱟᱨ ᱠᱟᱹᱴᱤᱡ ᱞᱟᱹᱭ ᱟᱹᱧ ᱢᱮᱥᱮ᱾
ᱡᱮᱢᱚᱱ ᱱᱚᱸᱰᱮ ᱠᱟᱹᱡ ᱮ ᱛᱤᱞᱠᱟᱹ ᱢᱟᱺᱡᱷᱤᱭᱟᱜ ᱠᱟᱛᱷᱟ ᱡᱮᱢᱚᱱ
ᱩᱱᱤ ᱦᱚᱛᱚ
ᱦᱩᱸ ᱩᱱᱤ ᱩᱱᱤ ᱜᱮᱛᱚ ᱯᱩᱭᱞᱳ ᱯᱷᱨᱤᱰᱚᱢ ᱯᱷᱟᱭᱴᱟᱨ ᱠᱟᱱ ᱛᱟᱵᱚᱱᱟᱭ ᱥᱮ ᱯᱩᱭᱞᱩ ᱦᱩᱞᱜᱟᱹᱨᱤᱭᱟᱹ ᱠᱟᱱ ᱛᱟᱵᱚᱱᱟᱭ᱾ ᱡᱟᱦᱟᱸᱭ ᱫᱚ ᱵᱷᱟᱜᱚᱞᱯᱩᱨ ᱨᱤᱱᱤᱡᱮ ᱛᱟᱦᱮᱸ ᱠᱟᱱᱟ ᱵᱷᱟᱜᱚᱞᱯᱩᱨ ᱡᱮᱞᱟ ᱨᱮᱱ᱾
ᱦᱮᱸ ᱦᱮᱸ
ᱩᱱᱤᱜᱮ ᱢᱟᱱᱮ ᱩᱱᱤ ᱫᱚ ᱢᱤᱫᱴᱟᱱ ᱱᱚᱝᱠᱟᱱ ᱦᱩᱞᱜᱟᱹᱨᱤᱭᱟᱹ ᱛᱟᱦᱮᱸ ᱠᱟᱱ ᱛᱟᱵᱚᱱᱟ ᱢᱟᱱᱮ ᱩᱱᱤ ᱫᱚ ᱚᱠᱚᱭᱟᱜ ᱜᱚᱲᱚ ᱥᱚᱯᱚᱦᱚᱫ ᱠᱟᱛᱮ ᱦᱚᱸ ᱞᱟᱹᱲᱦᱟᱹᱭ ᱫᱚ ᱵᱟᱭ ᱞᱟᱹᱲᱦᱟᱹᱭ ᱟᱠᱟᱫᱟᱭ᱾ ᱟᱡ ᱱᱤᱡᱮ ᱟᱡ ᱮᱠᱞᱟ ᱜᱮ ᱛᱮᱭ ᱞᱟᱹᱲᱦᱟᱹᱭ ᱞᱮᱫ ᱛᱟᱦᱮᱸᱜ ᱟᱭ᱾ ᱡᱮᱢᱚᱱ ᱥᱤᱫᱩ ᱠᱟᱹᱱᱩ ᱫᱚ ᱫᱤᱥᱚᱢ ᱦᱚᱲ ᱡᱟᱣᱨᱟ ᱠᱟᱛ ᱫᱤᱥᱚᱢ ᱦᱚᱲ ᱥᱟᱶ ᱛᱮᱠᱤᱱ ᱞᱟᱹᱲᱦᱟᱹᱭ ᱞᱮᱫᱼᱟ᱾ ᱢᱮᱱᱠᱷᱟᱱ ᱩᱱᱤ ᱫᱚ ᱚᱱᱠᱟᱱᱤᱡ ᱢᱤᱫᱴᱟᱝ ᱦᱳᱭ ᱦᱳᱭ ᱥᱟᱨᱡᱚᱢ ᱜᱤᱨᱟᱹᱛᱮ
ᱟᱪᱪᱷᱟ ᱼ ᱟᱪᱪᱷᱟ
ᱢᱮᱱᱠᱷᱟᱱ ᱩᱸ ᱩᱱᱤ ᱛᱤᱞᱠᱟᱹ ᱢᱟᱟᱹᱡᱷᱤ ᱫᱚ ᱱᱚᱝᱠᱟᱱ ᱦᱩᱞ ᱜᱤᱨᱟᱹ ᱛᱟᱦᱮᱸ ᱠᱟᱱᱟ ᱡᱟᱦᱟᱸᱭ ᱫᱚ ᱮᱴᱟᱜ ᱢᱟᱹᱱᱢᱤ ᱪᱷᱟᱛᱟᱨ ᱢᱟᱹᱱᱢᱤ ᱜᱚᱲᱚ ᱥᱚᱯᱚᱦᱚᱫ ᱵᱟᱝ ᱦᱟᱛᱟᱣ ᱠᱟᱛᱮᱫ ᱟᱡ ᱱᱤᱡᱮ ᱮᱠᱞᱟᱛᱮ ᱦᱩᱞᱮ ᱟᱨᱟᱢᱵᱚ ᱞᱮᱫᱼᱟᱭ ᱥᱮ ᱚᱱᱟ ᱦᱩᱞ ᱨᱮᱱᱟᱜ ᱦᱚᱸ ᱢᱟᱱᱮ ᱢᱩᱪᱟᱹᱫ ᱞᱮᱫᱼᱟᱭ ᱡᱮᱢᱚᱱ ᱮᱠᱞᱟᱛᱮ ᱩᱱᱤ ᱠᱤᱞᱤᱯᱼᱞᱮᱱ ᱥᱟᱦᱮᱵᱽ ᱡᱟᱦᱟᱸ ᱵᱟᱜᱚᱞᱯᱩᱨ ᱠᱷᱚᱱ ᱢᱟᱱᱮ ᱞᱟᱦᱟ ᱛᱮᱫᱚ ᱠᱳᱞᱠᱟᱛᱟ ᱚᱯᱷᱤᱥ ᱛᱟᱦᱮᱸ ᱠᱟᱱ ᱛᱟᱠᱚᱣᱟ ᱩᱱᱠᱩ ᱵᱨᱤᱴᱤᱥ ᱠᱚᱣᱟᱜ ᱫᱚ ᱛᱟᱦᱞᱮ ᱵᱷᱟᱜᱚᱞᱯᱩᱨ ᱠᱷᱚᱱ ᱡᱟᱦᱟᱸ ᱠᱷᱚᱱ ᱡᱟᱦᱟᱸ ᱨᱟᱥᱛᱟ ᱫᱚ ᱠᱳᱞᱠᱟᱛᱟ ᱪᱟᱞᱟᱜ ᱛᱟᱦᱮᱸᱜᱼᱟᱸᱭ ᱛᱟᱦᱞᱮ ᱛᱤᱞᱠᱟᱹ ᱢᱟᱹᱡᱷᱤ ᱫᱚ ᱧᱮᱞ ᱪᱤᱭᱟᱹ ᱠᱟᱫ ᱛᱟᱭ ᱛᱟᱦᱮᱸᱜᱱᱟ ᱡᱮ ᱱᱩᱭ ᱥᱟᱦᱮᱵᱽ ᱱᱚᱣᱟ ᱵᱟᱨ ᱨᱮ ᱱᱚᱣᱟ ᱨᱟᱥᱛᱟ ᱛᱮ ᱱᱩᱱᱟᱹᱜ ᱚᱠᱛᱚᱭ ᱪᱟᱞᱟᱣ ᱦᱤᱡᱩᱜᱼᱟ
ᱦᱮᱸ
ᱛᱟᱦᱞᱮ ᱚᱱᱟ ᱩᱱᱫᱚ ᱢᱤᱫ ᱫᱤᱱᱚᱜ ᱫᱚ ᱩᱱᱤ ᱠᱤᱞᱤᱯᱼᱞᱮᱱ ᱥᱟᱦᱮᱵᱽ ᱫᱚ ᱦᱟᱸᱜ ᱮᱠᱞᱟ ᱜᱮᱭ ᱪᱟᱞᱟᱣ ᱞᱮᱱᱟᱭ ᱵᱷᱟᱹᱜᱚᱞᱯᱩᱨ ᱠᱷᱚᱱᱟᱜ ᱠᱳᱞᱠᱟᱛᱟ᱾
ᱦᱮᱸ ᱦᱮᱸ
ᱡᱚᱠᱷᱚᱱ ᱠᱳᱞᱠᱟᱛᱟ ᱠᱷᱚᱱ ᱵᱷᱟᱜᱚᱞᱯᱩᱨ ᱨᱮ ᱨᱩᱣᱟᱹᱲ ᱦᱤᱡᱩᱜ ᱠᱟᱱᱟᱭ, ᱩᱱ ᱚᱠᱛᱚ ᱨᱮ ᱛᱤᱞᱠᱟᱹ ᱢᱟᱺᱡᱷᱤ ᱫᱚ ᱛᱟᱞᱮ ᱫᱟᱨᱮ ᱪᱚᱴ ᱠᱷᱚᱱ ᱫᱮᱡ ᱠᱟᱛᱮᱫ ᱩᱱᱤ ᱠᱤᱞᱤᱯᱼᱞᱮᱱ ᱥᱟᱦᱮᱵᱽ ᱢᱟᱱᱮ ᱟᱸᱜᱼᱥᱟᱨ ᱛᱮ ᱛᱩᱧ ᱦᱟᱨᱟᱲ ᱞᱮᱫᱮᱭᱟᱭ᱾
ᱟᱪᱪᱷᱟ ᱟᱪᱪᱷᱟ
ᱛᱟᱦᱞᱮ
ᱟᱫᱚ ᱛᱟᱯᱚᱨᱮ ᱟᱫᱚ ᱪᱤᱠᱟᱹᱭᱮᱱᱟ?
ᱛᱟᱯᱚᱨᱮ ᱡᱚᱠᱷᱚᱱ ᱩᱱᱤ ᱠᱤᱞᱤᱯᱼᱞᱮᱱ ᱥᱟᱦᱮᱵᱽ ᱵᱟᱭ ᱨᱩᱣᱟᱹᱲ ᱦᱤᱡᱩᱜ ᱠᱟᱱᱟ ᱛᱚᱠᱷᱚᱱ ᱟᱡᱨᱮᱱ ᱟᱨᱚ ᱥᱮᱱᱟ ᱯᱷᱟᱹᱛ ᱠᱚ ᱯᱟᱸᱡᱟ ᱠᱚ ᱩᱰᱩ ᱞᱮᱱᱟ ᱩᱱ ᱚᱠᱛᱚ ᱠᱚ ᱧᱮᱞᱮ ᱠᱟᱱᱟ ᱡᱮ ᱠᱤᱞᱤᱯᱼᱞᱮᱱ ᱥᱟᱦᱮᱵᱽ ᱫᱚ ᱢᱟᱱᱮ ᱵᱟᱜᱚᱞᱯᱩᱨ ᱨᱟᱥᱛᱟ ᱨᱮ ᱢᱟᱱᱮ ᱛᱩᱧ ᱟᱸᱜ, ᱥᱟᱨ ᱛᱮ ᱢᱟᱱᱮ ᱛᱩᱧ ᱦᱟᱨᱟ ᱦᱟᱨᱟᱲ ᱠᱟᱫᱮᱭᱟ ᱠᱚ᱾
ᱦᱟᱨᱟᱲ ᱠᱟᱛᱮ ᱜᱤᱛᱤᱡ ᱠᱮᱫᱟᱭ ᱦᱮᱸᱥᱮ?
ᱦᱳᱭ ᱜᱚᱡ ᱟᱠᱟᱱᱟ ᱡᱟᱦᱟᱸ ᱠᱚᱨᱮ ᱛᱚᱠᱷᱚᱱ ᱩᱱᱠᱩ ᱠᱚ
ᱢᱟᱱᱮ ᱜᱚᱴᱟ ᱫᱷᱟᱨᱮ ᱛᱮ ᱥᱤᱯᱟᱹᱦᱤ ᱠᱚ ᱟᱹᱪᱩᱨ ᱠᱮᱫ ᱠᱚᱣᱟ ᱥᱮ ᱢᱟᱱᱮ ᱚᱱᱠᱟᱱᱟᱜ ᱠᱷᱚᱵᱚᱨ ᱠᱚ ᱟᱸᱡᱚᱢ ᱫᱷᱟᱹᱨᱛᱤ ᱫᱟᱲᱮᱭᱟᱜ ᱢᱟ ᱡᱮ ᱱᱚᱣᱟ ᱫᱚ ᱛᱤᱞᱠᱟᱹ ᱢᱟᱺᱡᱷᱤ ᱧᱩᱛᱩᱢᱟᱱ ᱢᱤᱫᱴᱟᱝ ᱥᱟᱱᱛᱟᱲᱮ ᱛᱩᱧ ᱜᱚᱡ ᱠᱟᱫᱮᱭᱟ᱾
ᱟᱪᱪᱷᱟ᱾
ᱩᱱᱤ ᱠᱚ ᱥᱮᱱ ᱩᱱᱤ ᱠᱚ ᱡᱟᱨᱯᱟ ᱠᱮᱫᱮᱭᱟ ᱵᱤᱨ ᱵᱩᱨᱩ ᱠᱚ ᱮᱥᱮᱱ ᱠᱮᱜᱼᱟ᱾
ᱦᱮᱸ ᱦᱮᱸ᱾
ᱚᱲᱟᱜ ᱫᱤᱥᱚᱢ ᱚᱲᱟᱜ ᱫᱩᱟᱹᱨ ᱠᱚᱨᱮ ᱦᱚᱸ ᱡᱟᱨᱯᱟ ᱫᱚ ᱠᱚ ᱡᱟᱨᱯᱟ ᱯᱟ ᱧᱟᱢ ᱠᱮᱫᱮᱭᱟ ᱠᱟᱨᱚᱱ ᱚᱲᱟᱜ ᱵᱟᱜᱤ ᱫᱚ ᱱᱟᱜ ᱵᱟᱢ ᱪᱟᱞᱟᱜᱼᱟ, ᱥᱮ ᱵᱤᱨ ᱵᱩᱨᱩ ᱵᱟᱜᱤ ᱠᱟᱛᱮᱫ ᱫᱚ ᱚ᱾
ᱟᱪᱪᱷᱟ᱾
ᱛᱟᱦᱚᱞᱮ ᱫᱚ ᱚᱸᱰᱮ ᱠᱚ ᱥᱟᱵ ᱠᱮᱫᱮᱭᱟ ᱠᱚ᱾ ᱥᱟᱵ ᱠᱟᱛᱮᱜ ᱥᱟᱫᱚᱢ ᱪᱩᱯᱤ ᱨᱮ ᱛᱚᱞ ᱠᱟᱛᱮᱜ᱾ ᱦᱳᱭ ᱥᱟᱫᱚᱢ ᱪᱤᱯᱤ ᱨᱮ ᱛᱚᱞ ᱠᱟᱛᱮ ᱛᱮᱜ ᱜᱚᱴᱟ ᱵᱷᱟᱜᱞᱯᱩᱨ ᱡᱮᱞᱟ ᱠᱚ ᱜᱚᱦᱚᱲ ᱟᱹᱪᱩᱨ ᱠᱮᱫᱮᱭᱟ ᱩᱱᱟᱹᱜ ᱞᱚᱞᱚ ᱥᱤᱛᱩᱝ᱾ ᱫᱷᱤᱨᱤ ᱵᱩᱨᱩ ᱰᱩᱝᱨᱤ ᱠᱚᱨᱮᱱ, ᱢᱮᱱᱠᱷᱟᱱ ᱡᱚᱠᱷᱚᱱ ᱟᱨᱚ ᱵᱟᱜᱚᱞᱯᱩᱨ ᱨᱮ ᱠᱚ ᱟᱹᱜᱩ ᱠᱮᱫᱮᱭᱟ ᱧᱮᱞᱮ ᱠᱟᱱᱟ ᱠᱚ ᱡᱮ ᱮᱠᱷᱚᱱᱳ ᱛᱤᱞᱠᱟ ᱢᱟᱺᱡᱷᱤ ᱫᱚ ᱢᱟᱱᱮ ᱡᱤᱣᱤᱫ ᱜᱮᱭᱟᱭ ᱥᱟᱦᱮᱫ ᱮᱫᱟᱭ᱾ ᱮᱱᱛᱮ ᱨᱮᱦᱚᱸ ᱟᱭᱟᱜ ᱵᱚᱦᱚᱜ ᱵᱟᱝ ᱮ ᱛᱤᱨᱩᱵ ᱮᱫᱟ᱾ ᱠᱚᱱ ᱩᱱᱠᱩ ᱠᱚ ᱩᱱ ᱚᱠᱛᱚ ᱵᱩᱡᱷᱟᱹᱣ ᱧᱟᱢᱟ ᱡᱮ ᱢᱟᱱᱮ ᱵᱟᱭ ᱜᱚᱡ ᱞᱮᱱᱟ ᱡᱮᱦᱮᱛᱩ ᱛᱟᱞᱦᱮ ᱩᱱᱠᱩ ᱫᱚ ᱚᱱᱟ ᱠᱷᱟᱹᱛᱤᱨ ᱛᱮᱠᱚ ᱯᱟᱥᱤ ᱞᱮᱫᱮᱭᱟ ᱚᱱᱟ ᱵᱷᱟᱜᱚᱞᱯᱩᱨ ᱨᱮᱱᱟᱜ ᱠᱩᱞᱦᱤ ᱢᱩᱪᱟᱹᱫ ᱨᱮᱱᱟᱜ ᱵᱟᱲᱮ ᱫᱟᱨᱮ ᱨᱮ, ᱡᱟᱦᱟᱸ ᱫᱚ ᱦᱳᱭ ᱦᱳᱭ, ᱡᱟᱦᱟᱸ ᱫᱚ ᱛᱤᱞᱠᱟᱹ ᱪᱚᱠ ᱦᱚᱸ ᱢᱮᱱᱛᱮ ᱦᱚᱸ ᱱᱮᱛᱟᱨ ᱫᱚᱠᱚ ᱧᱩᱛᱩᱢᱟᱱᱟ ᱧᱩᱛᱩᱢ ᱟᱫᱟ᱾
ᱟᱪᱪᱷᱟ ᱟᱪᱪᱷᱟ᱾
ᱡᱮ ᱱᱚᱣᱟ ᱜᱮ ᱵᱩᱡᱷᱟᱹᱣ ᱞᱮᱱᱟ ᱡᱮ ᱥᱟᱱᱛᱟᱲ ᱦᱚᱲ ᱡᱮᱢᱚᱱ ᱢᱮᱱᱠᱷᱟᱱ ᱡᱩᱫᱤ ᱢᱤᱫ ᱫᱷᱟᱣ ᱦᱩᱞ ᱠᱚ ᱥᱮᱸᱜᱮᱞ ᱠᱚ ᱡᱩᱸᱰᱤᱭᱟ ᱛᱟᱦᱚᱞᱮ ᱥᱮᱸᱜᱮᱞ ᱡᱮᱢᱚᱱ ᱛᱤᱱᱟᱹᱜ ᱛᱟᱲᱟᱛᱟᱲᱤ ᱯᱟᱥᱱᱟᱣ ᱜᱚᱫᱚᱜᱼᱟ᱾ ᱦᱳᱭ, ᱡᱮᱢᱚᱱ ᱥᱮᱸᱜᱮᱞ ᱡᱮᱢᱚᱱ ᱛᱤᱱᱟᱹᱜ ᱛᱟᱲᱟᱛᱟᱲᱤ ᱯᱟᱥᱱᱟᱜ-ᱟ ᱤᱱᱠᱟᱹᱜᱮ ᱥᱟᱱᱛᱟᱲ ᱠᱚᱣᱟᱜ ᱦᱩᱞ ᱦᱚᱸ ᱯᱟᱥᱱᱟᱜ-ᱟ᱾
ᱚᱻ
ᱟᱨ ᱥᱤᱫᱩ ᱠᱟᱱᱩ ᱡᱮᱢᱚᱱ ᱩᱱᱩᱠᱤᱱ ᱦᱚᱸ ᱟᱹᱠᱤᱱ ᱵᱟᱨ ᱵᱚᱭᱦᱟ ᱟᱛᱮ
ᱦᱩᱸ᱾
ᱵᱷᱟᱨᱚᱛ ᱫᱤᱥᱚᱢ ᱠᱤᱱ ᱯᱷᱩᱨᱜᱟᱹᱞ ᱞᱮᱜ-ᱟ᱾
ᱦᱩᱸ ᱦᱩᱸ᱾
ᱫᱤᱥᱚᱢ ᱫᱤᱥᱚᱢ ᱢᱟᱱᱮ ᱥᱟᱨᱡᱚᱢ ᱜᱤᱨᱟᱹ ᱫᱟᱨᱟᱭ ᱛᱮ ᱢᱟᱱᱢᱤ ᱠᱤᱱ ᱡᱩᱫᱤᱫ ᱞᱮᱫ ᱠᱚᱣᱟ᱾
ᱦᱳᱭ ᱦᱳᱭ᱾ ᱛᱟᱦᱚᱞᱮ ᱦᱚᱜᱼᱭ ᱡᱮ ᱵᱤᱨᱥᱟ ᱢᱩᱱᱰᱟ ᱵᱚᱱ ᱞᱟᱹᱭᱟᱭ ᱠᱟᱱ ᱫᱚ ᱵᱤᱨᱥᱟ ᱢᱩᱱᱰᱟ ᱫᱚ ᱪᱮᱞᱮ ᱠᱟᱱᱟᱭ? ᱢᱟᱱᱮ ᱩᱱᱤ ᱦᱚᱸ ᱪᱮᱫ ᱞᱮᱠᱟ ᱩᱱᱤ ᱦᱚᱸ ᱦᱩᱞᱜᱟᱹᱨᱭᱟᱹ ᱜᱮ ᱛᱟᱦᱮᱸ ᱠᱟᱱᱟᱭ?
ᱩᱱᱤ ᱦᱚᱸ ᱦᱩᱞ ᱜᱮ ᱛᱟᱦᱮᱸ ᱠᱟᱱᱟᱭ। ᱩᱱᱤ ᱫᱚ ᱢᱟᱱᱮ ᱢᱩᱰᱟᱹ ᱠᱚᱨᱮᱱᱮ
ᱢᱮᱥᱮ ᱟᱪᱪᱷᱟ, ᱛᱟᱯᱚᱨᱮ ᱦᱚᱜᱼᱚᱭ ᱛᱟᱯᱚᱨᱮ ᱤᱭᱟᱹ ᱡᱮᱢᱚᱱ ᱛᱤᱞᱠᱟᱹ ᱢᱟᱺᱡᱷᱤ ᱡᱮᱢᱚᱱ ᱛᱤᱞᱠᱟᱹᱛᱮ ᱡᱮᱢᱚᱱ ᱢᱟᱡᱷᱤ ᱢᱟᱡᱷᱤ ᱴᱟᱭᱴᱮᱞ ᱫᱚ ᱟᱵᱚᱣᱟᱜ ᱫᱚ ᱥᱟᱱᱛᱟᱲ ᱠᱚᱣᱟᱜ ᱜᱮ ᱥᱮ
ᱩᱱᱠᱩ ᱫᱚ ᱢᱩᱨᱢᱩ ᱜᱮᱠᱚ ᱢᱮᱛᱟᱠᱚᱣᱟ ᱢᱟᱹᱡᱷᱤ ᱫᱚ᱾
ᱚ ᱟᱪᱪᱷᱟ ᱟᱪᱪᱷᱟ ᱢᱩᱨᱩᱢ ᱜᱮ ᱠᱚ ᱢᱮᱛᱟ ᱠᱚᱣᱟ ᱢᱟᱺᱡᱷᱤ ᱫᱚ᱾
ᱦᱩᱸ
ᱚ ᱟᱪᱪᱷᱟ ᱦᱳᱭ ᱟ ᱛᱟᱦᱚᱞᱮ ᱦᱴᱮ ᱛᱟᱦᱞᱮ ᱱᱚᱜᱼᱚᱭ ᱛᱟᱦᱮ ᱛᱤᱞ ᱛᱤᱞᱠᱟᱹ ᱛᱤᱞᱠᱟᱹ ᱢᱟᱹᱡᱷᱤ ᱡᱟᱦᱟᱸᱭ ᱮᱸ ᱩᱱᱤ ᱫᱚ ᱛᱤᱞᱠᱟᱹ ᱢᱟᱹᱡᱷᱤ ᱫᱚ ᱡᱮᱢᱚᱱ ᱮᱸ ᱛᱤᱱᱟᱹᱜ ᱥᱟᱹᱦᱤᱛ ᱨᱮ ᱩᱱᱤᱭᱟᱜ ᱫᱚ ᱱᱚᱝᱠᱟ ᱟᱭᱡᱮ ᱠᱚ ᱜᱚᱡ ᱞᱮᱫᱮᱭᱟ ᱛᱟᱦᱮᱸ ᱟ ᱢᱮᱱᱛᱮ᱾ ᱦᱮᱸ
ᱫᱚ ᱦᱟᱸᱜ ᱨᱮᱱᱟᱜ ᱛᱤᱱᱟᱹᱜ ᱟ
ᱚ ᱦᱳᱭ ᱦᱳᱭ ᱦᱳᱭ
ᱪᱮᱞᱮᱠ
ᱟᱨ ᱴᱷᱤᱠ ᱤᱧᱦᱚ ᱦᱟᱸᱜ ᱵᱟᱹᱧ ᱫᱤᱥᱟᱹᱭᱮᱫᱟ ᱠᱤᱱᱛᱩ ᱟᱫᱚ ᱟᱢᱴᱷᱮᱱ ᱵᱟᱲᱟᱭ ᱞᱟᱹᱜᱤᱫ ᱛᱮᱧ ᱠᱩᱠᱞᱤᱧ ᱫᱚᱦᱚ ᱠᱮᱫᱟ ᱡᱩᱫᱤ ᱦᱚᱭᱛᱳ ᱵᱟᱢ ᱵᱟᱲᱟᱭᱟ ᱥᱮ ᱤᱧ ᱦᱚᱸ ᱵᱟᱹᱧ ᱵᱟᱲᱟᱭᱟ ᱛᱚ ᱤᱱᱟᱹ ᱫᱚ ᱤᱱᱟᱹᱴᱟᱜ ᱴᱚᱯᱷᱤ ᱫᱚ ᱫᱚ ᱵᱟᱞᱟᱝ ᱞᱟᱹᱭᱟ ᱛᱟᱦᱞᱮ ᱱᱚᱜᱼᱚᱭ ᱡᱮ ᱡᱮᱢᱚᱱ ᱡᱟᱦᱟᱸ ᱫᱚ ᱡᱮᱢᱚᱱ ᱮᱸ ᱟᱸ ᱩᱱᱟᱹᱜ ᱚᱠᱛᱚ ᱩᱱᱟᱹᱜ ᱩᱱᱟᱹᱜ ᱤᱱᱟᱹ ᱦᱤᱞᱳᱜ ᱨᱮ ᱡᱟᱦᱟᱸ ᱫᱚ ᱚᱱᱠᱟ ᱡᱮᱢᱚᱱ ᱜᱚᱴᱟ ᱡᱟᱭᱜᱟ ᱡᱟᱭᱜᱟ ᱡᱮᱢᱚᱱ ᱯᱟᱛᱟ ᱮᱱᱮᱡ ᱦᱩᱭᱩᱜ ᱟ ᱥᱮ ᱱᱚᱣᱟ ᱫᱚ ᱟᱵᱚ ᱛᱤᱱᱟᱹᱜ ᱴᱷᱤᱠᱚᱜ ᱠᱟᱱ ᱛᱟᱵᱚᱱᱟ ᱟᱨᱠᱤ ᱯᱟᱛᱟ ᱨᱮᱱᱟᱜ ᱯᱨᱳᱜᱨᱟᱢ ᱚᱨᱠᱮᱥᱴᱟᱨ ᱠᱚ ᱡᱟᱦᱟᱸ ᱫᱚ?
ᱱᱚᱣᱟ ᱫᱚ ᱴᱷᱤᱠ ᱫᱚ ᱵᱟᱝᱟ ᱟᱫᱚ ᱵᱟᱹᱲᱤᱡ ᱜᱮ ᱠᱟᱱ ᱛᱟᱵᱚᱱᱟ ᱠᱟᱨᱚᱱ ᱩᱱ ᱦᱤᱞᱳᱜ ᱫᱚ ᱟᱵᱚᱣᱟᱜ ᱟᱵᱚᱨᱮᱱ ᱩᱱᱟᱹᱜ ᱥᱟᱱᱛᱟᱲ ᱠᱚᱣᱟᱜ ᱢᱟᱭᱟᱢ ᱞᱤᱸᱜᱤ ᱞᱮᱱᱟ ᱩᱱᱟᱹᱜ ᱦᱚᱲ ᱢᱟᱱᱮ ᱡᱤᱣᱤ ᱠᱚ ᱟᱫ ᱞᱮᱫᱟ ᱚᱠᱚᱭ ᱨᱮᱱ ᱫᱚ ᱟᱡ ᱵᱟᱵᱟ ᱟᱡ ᱟᱭᱳ ᱚᱠᱚᱭ ᱨᱮᱱ ᱫᱚ ᱜᱤᱫᱟᱹᱨ ᱚᱠᱚᱭ ᱨᱮᱱ ᱫᱚ ᱡᱟᱶᱟᱭ ᱩᱱᱟᱹᱜ ᱡᱮ ᱩᱱᱟᱹᱜ ᱦᱚᱲ ᱠᱚ ᱜᱚᱡ ᱞᱮᱱᱟ᱾ ᱩᱱᱟᱹᱜ
ᱦᱮᱸ ᱦᱩᱸ ᱦᱩᱸ
ᱚᱱᱟ ᱫᱚ ᱢᱟᱱᱮ ᱥᱩᱠ ᱡᱮᱢᱚᱱ ᱵᱚᱱ ᱧᱟᱢᱮᱫᱼᱟ ᱡᱮᱢᱚᱱ ᱩᱱ ᱦᱤᱞᱳᱜ ᱫᱷᱟᱹᱨᱛᱤ ᱢᱟᱱᱮ ᱵᱷᱟᱨᱚᱛ ᱫᱤᱥᱚᱢ ᱯᱷᱩᱨᱜᱟᱹ ᱞᱮᱱ ᱛᱟᱦᱮᱸᱜ ᱱᱤᱛᱚᱜ ᱟᱵᱚ ᱥᱟᱫᱷᱮᱱ ᱢᱮᱱᱟᱜ ᱵᱚᱱᱟ ᱢᱮᱱᱫᱚ ᱚᱠᱚᱭᱟᱜ ᱦᱚᱸ ᱡᱟᱸᱜᱟ ᱞᱟᱛᱟᱨ ᱵᱟᱹᱱᱩᱜ ᱵᱚᱱᱟ᱾ ᱚᱱᱠᱟᱜᱮ ᱢᱮᱱᱠᱷᱟᱱ ᱚᱱᱟ ᱚᱣᱚᱱ ᱫᱩᱟᱹᱜ ᱪᱤᱠᱟ ᱥᱩᱠ ᱚᱱᱠᱟ ᱦᱚᱸᱛᱚ ᱫᱩᱠᱟᱛᱷᱟ ᱨᱮ ᱚᱱᱟ ᱥᱩᱠ ᱟᱨ ᱫᱩᱠ ᱢᱮᱥᱟ ᱠᱟᱛᱮᱮᱫ ᱫᱚᱝ ᱮᱱᱮᱜ ᱯᱟᱛᱟ ᱯᱚᱨᱚᱵᱽ ᱚᱨᱠᱮᱥᱴᱟᱨ ᱫᱚ ᱵᱟᱝ ᱦᱩᱭ ᱜᱮ ᱞᱟᱹᱠᱛᱤ ᱤᱧᱟᱹᱜ ᱢᱚᱱᱮ ᱛᱮᱫᱚ ᱞᱟᱹᱭᱟ ᱟᱫᱚ ᱚᱠᱚᱭ ᱠᱚᱦᱟᱸᱜ ᱚᱠᱟ ᱠᱚ ᱢᱚᱱᱮᱼᱟ ᱚᱱᱟ ᱫᱚ ᱠᱷᱚᱫᱮᱨ ᱜᱮ ᱯᱟᱛᱟ ᱯᱚᱨᱚᱵᱽ ᱠᱚᱫᱚ ᱠᱚ ᱦᱩᱭ ᱦᱚᱪᱚᱭᱮᱼᱟ᱾
ᱟᱥ ᱨᱮᱠᱚ ᱛᱟᱦᱮᱱ ᱠᱟᱱᱟ ᱚᱱᱟ ᱫᱚ ᱟᱵᱚᱨᱮᱱ ᱡᱟᱦᱟᱸ ᱥᱟᱱᱛᱟᱲ ᱵᱚᱭᱦᱟ ᱚᱨᱜᱟᱱᱟᱭᱤᱡᱽ ᱨᱮᱠᱚ ᱛᱟᱦᱮᱱ ᱠᱟᱱᱟ᱾ ᱛᱟᱦᱚᱞᱮ ᱩᱱᱠᱩ ᱪᱮᱫᱟᱜ ᱱᱚᱣᱟ ᱵᱟᱠᱚ ᱵᱩᱡᱷᱟᱹᱣ ᱫᱟᱲᱮᱭᱟᱛᱟᱵᱚᱱ ᱠᱟᱱᱟ ᱡᱮ ᱱᱤᱭᱟᱹ ᱫᱤᱱ ᱨᱮᱫᱚ ᱟᱵᱚ ᱢᱤᱫᱴᱮᱱ ᱢᱟᱱᱮ ᱢᱟᱭᱟᱢ ᱞᱤᱸᱜᱤ ᱞᱮᱱ ᱛᱟᱵᱚᱱᱟ ᱥᱮ ᱟᱵᱚ ᱥᱟᱱᱛᱟᱲ ᱠᱚᱣᱟᱜ ᱢᱤᱫᱴᱮᱱ ᱟᱹᱰᱤ ᱢᱤᱫᱴᱟᱝ ᱟᱵᱚ ᱪᱮᱛᱟᱱ ᱨᱮ ᱱᱟᱦᱟᱪᱟᱨ ᱪᱟᱣᱞᱮᱱ ᱛᱟᱦᱮᱸᱫᱼᱟ ᱚᱶᱟ ᱩᱱᱟ ᱦᱤᱞᱳᱜ ᱞᱟᱹᱲᱦᱟᱹᱭ ᱨᱮᱠᱚ ᱟᱬᱜᱚ ᱞᱮᱱ ᱛᱟᱦᱮᱜ ᱟᱵᱚ ᱥᱟᱱᱛᱟᱲ ᱠᱚ᱾ ᱛᱚ ᱱᱤᱭᱟᱹ ᱪᱮᱫᱟᱜ ᱵᱟᱠᱚ ᱵᱩᱡᱷᱟᱹᱣ ᱫᱟᱲᱮ ᱛᱟᱵᱚᱱ ᱠᱟᱱᱟ ᱡᱮ ᱟᱵᱚ ᱯᱟᱛᱟ ᱪᱷᱟᱛᱟ ᱵᱚᱱ ᱫᱚᱦᱚᱭᱮᱫᱟ᱾ ᱛᱤᱱᱟᱹᱜ ᱴᱟ ᱴᱷᱚᱜ ᱠᱟᱱᱟ ᱥᱮ ᱵᱟᱹᱲᱤᱡᱚᱜ ᱠᱟᱱᱟ ᱛᱚ ᱚᱱᱟ ᱞᱮᱠᱟᱛᱮ ᱤᱧᱤᱧ ᱞᱟᱹᱭᱟ ᱡᱮ ᱱᱚᱣᱟ ᱠᱚ ᱦᱮᱸ?
ᱞᱟᱹᱭ ᱢᱮ ᱢᱟ᱾
ᱛᱚᱵᱮ ᱟᱢ ᱞᱟᱹᱣ ᱢᱮ
ᱞᱟᱹᱭᱟᱹᱧ ᱡᱮ ᱱᱚᱣᱟ ᱛᱚ ᱦᱳᱭᱛᱳ ᱡᱟᱦᱟᱸᱭ ᱠᱚ ᱱᱟᱜᱟᱢ ᱵᱟᱝ ᱠᱚ ᱪᱚᱨᱪᱟ ᱠᱟᱫᱟ ᱥᱮ ᱵᱟᱝ ᱠᱚ ᱵᱟᱲᱟᱭᱟ ᱱᱚᱣᱟ ᱦᱩᱞ ᱤᱫᱤ ᱠᱮᱛᱮᱫ ᱡᱚᱛᱷᱟᱛ ᱠᱟᱛᱷᱟ ᱠᱚ ᱦᱳᱭᱛᱳ ᱚᱱᱠᱟᱱ ᱩᱱᱠᱚ ᱥᱟᱶᱛᱟ ᱨᱮᱱ ᱢᱟᱹᱱᱢᱤ ᱜᱮ ᱱᱚᱣᱟ ᱫᱚᱠᱚ ᱠᱚᱨᱟᱣᱮᱜᱼᱟ ᱚᱱᱟ ᱵᱷᱩᱞ ᱫᱚ ᱤᱧᱟᱜ ᱡᱟᱦᱟᱸ ᱢᱚᱱᱮ ᱦᱳᱭᱳᱜ ᱧᱟᱢᱟ ᱟᱝᱠᱷᱟᱱ ᱱᱚᱣᱟ ᱦᱩᱞ ᱤᱫᱤ ᱠᱟᱛᱮ ᱛᱮ ᱢᱩᱞ ᱠᱟᱛᱷᱟᱭ ᱵᱟᱲᱟᱭᱟ ᱥᱮ ᱦᱩᱞ ᱫᱚ ᱪᱮᱫ ᱠᱟᱱᱟ ᱩᱱᱤᱜᱤ ᱵᱩᱡᱷᱟᱹᱣ ᱫᱟᱲᱮᱭᱟᱜ-ᱟᱭ᱾ ᱥᱮ ᱡᱮ ᱯᱟᱛᱟ ᱪᱷᱟ ᱴᱟ ᱥᱮ ᱚᱨᱜᱮᱥᱴᱟᱨ ᱥᱮ ᱵᱚᱞ ᱮᱱᱮᱡ ᱠᱚ ᱦᱩᱭ ᱞᱮᱱ ᱦᱩᱭᱩᱜ ᱠᱟᱱ ᱫᱚ ᱡᱟᱦᱟᱸ ᱚᱱᱟ ᱡᱚᱛᱷᱟᱛᱟ ᱥᱮ ᱵᱟᱝ?
ᱦᱩᱸ᱾
ᱡᱩᱫᱤ ᱠᱚ ᱵᱟᱲᱟᱭᱟ ᱦᱳᱭᱛᱳ ᱱᱚᱣᱟ ᱵᱷᱩᱞ ᱫᱚ ᱦᱟᱸᱜ ᱵᱟᱠᱚ ᱠᱟᱹᱢᱤ ᱠᱮᱭᱟ, ᱛᱚ ᱤᱧ ᱱᱚᱣᱟᱧ ᱟᱥᱚᱜᱼᱟ ᱡᱟᱦᱟᱸ ᱠᱚᱨᱮ ᱦᱩᱭᱩᱜ ᱠᱟᱱᱟ ᱟᱵᱚ ᱚᱞᱚᱜ ᱯᱟᱲᱦᱟᱣᱟᱱ ᱜᱤᱫᱽᱨᱟᱹ ᱜᱮᱵᱚᱱ ᱯᱟᱹᱴᱷᱩᱣᱟᱹ ᱜᱮᱵᱚᱱ ᱞᱟᱦᱟᱜᱼᱟ᱾ ᱡᱮ ᱱᱚᱣᱟ ᱫᱚ ᱵᱷᱩᱞ ᱜᱮᱭᱟ ᱢᱮᱱᱛᱮ ᱩᱱᱠᱩ ᱵᱚᱱ ᱵᱩᱡᱷᱟᱹᱣ ᱠᱚᱣᱟ ᱠᱟᱨᱚᱱ ᱞᱟᱠᱛᱤ ᱫᱚ ᱟᱵᱚᱣᱟᱜ ᱦᱚᱸ ᱠᱟᱱᱟ ᱡᱮ ᱢᱮᱛᱟ ᱠᱚᱣᱟᱵᱚᱱ ᱡᱮ ᱱᱚᱣᱟ ᱫᱚ ᱵᱷᱩᱞ ᱜᱮᱭᱟ ᱢᱮᱱᱛᱮᱱ᱾
ᱦᱩᱸ ᱦᱩᱸ ᱩᱱᱠᱩ ᱛᱚ ᱦᱟᱸᱜ ᱛᱚ ᱵᱟᱠᱚ ᱵᱟᱲᱟᱭᱟ ᱥᱮ᱾
ᱦᱳᱭ ᱵᱟᱠᱚ ᱵᱩᱡᱷᱟᱹᱣᱮᱜᱼᱟ ᱥᱮ ᱵᱟᱠᱚ ᱵᱟᱲᱟᱭᱟ ᱡᱟᱭᱦᱳᱠ ᱡᱟᱦᱟᱸ ᱟᱵᱚᱣᱟᱱ ᱨᱤᱠ ᱛᱮ ᱩᱱᱠᱩ ᱵᱩᱡᱷᱟᱹᱣ ᱡᱮ ᱱᱚᱣᱟ ᱫᱚ ᱵᱷᱩᱞ ᱜᱮᱭᱟ ᱢᱮᱱᱛᱮᱜ᱾ ᱤᱧᱟᱜ ᱢᱚᱱᱮ ᱞᱮᱠᱟ ᱛᱮᱫᱚ ᱡᱮᱦᱮᱛᱩ ᱥᱟᱱ ᱛᱟ ᱨᱮᱢᱟ ᱟᱵᱚ ᱦᱚᱸᱵᱚᱱ ᱛᱟᱦᱮᱱᱟ, ᱛᱟᱦᱚᱞᱮ ᱚᱞᱚᱜ ᱯᱟᱲᱦᱟᱣ ᱥᱮ ᱱᱟᱜᱟᱢ ᱵᱟᱲᱟᱭ ᱠᱟᱛᱮᱱ ᱥᱮ ᱱᱟᱭᱟ ᱦᱩᱞ ᱵᱟᱲᱟᱭ ᱠᱟᱛᱮ ᱟᱵᱚ ᱡᱩᱫᱤ ᱵᱚᱱ ᱵᱩᱡᱷᱟᱹᱣ ᱦᱚᱪᱚ ᱫᱟᱲᱮᱭᱟᱠᱚᱣᱟ ᱛᱟᱞᱦᱮ ᱟᱵᱚ ᱚᱞᱚᱜ ᱯᱟᱲᱦᱟᱜ ᱥᱟᱨ ᱛᱚᱜᱚᱜ ᱛᱟᱵᱚᱱᱟ ᱡᱮ ᱦᱮᱸ ᱡᱮ ᱱᱤᱛᱚᱜ ᱫᱚ ᱤᱧᱟᱜ ᱚᱞᱚᱜ ᱯᱟᱲᱦᱟᱜ ᱥᱟᱨᱛᱚᱠ ᱠᱟᱱᱟ ᱡᱟᱦᱟᱸᱭ ᱡᱩᱫᱤ ᱢᱤᱫᱴᱟᱝ ᱵᱟᱝ ᱵᱩᱡᱷᱟᱹᱣ ᱦᱚᱲᱮᱢ ᱵᱩᱡᱷᱟᱹᱣ ᱦᱚᱪᱚ ᱫᱟᱲᱮᱣᱟᱭᱟ ᱥᱮ ᱵᱟᱹᱲᱤᱡ ᱠᱟᱱᱟ ᱢᱮᱱᱛᱮᱢ ᱢᱮᱱ ᱫᱟᱲᱮᱭᱟᱭᱟ᱾ ᱤᱧᱟᱹᱜ ᱢᱚᱱᱮ ᱞᱮᱠᱟ ᱛᱮᱫᱚ ᱫᱚ ᱱᱚᱣᱟ ᱜᱮ ᱦᱩᱭᱩᱜᱼᱟ᱾
ᱟᱨ ᱛᱟᱞᱦᱮ ᱛᱟᱞᱦᱮᱧ ᱞᱟᱹᱭᱫᱟ ᱱᱚᱜ-ᱚᱭ ᱡᱮ ᱟᱨ ᱢᱤᱫᱴᱮᱱ ᱱᱚᱣᱟ ᱫᱚ ᱦᱚᱭᱛᱳ ᱩᱱᱠᱩ ᱵᱩᱡᱷᱟᱹᱣ ᱞᱟᱹᱠᱛᱤ ᱠᱟᱱ ᱛᱟᱠᱚᱣᱟ ᱾ ᱦᱚᱜᱼᱚᱭ ᱡᱮᱢᱚᱱ ᱯᱟᱨᱥᱤ ᱢᱟᱦᱟ ᱯᱟᱨᱥᱤ ᱢᱟᱦᱟ ᱫᱚ ᱢᱟᱱᱮ ᱪᱮᱫ ᱞᱮᱠᱟ ᱨᱮᱵᱚᱱ ᱢᱮᱛᱟᱜ ᱠᱟᱱᱟ?
ᱯᱟᱨᱥᱤ ᱢᱟᱦᱟ ᱫᱚ ᱩᱱ ᱦᱤᱞᱳᱜ ᱟᱵᱚᱣᱟᱜ ᱢᱟᱱᱮ ᱯᱟᱨᱥᱤ ᱡᱟᱦᱟᱸ ᱟᱵᱚᱣᱟᱜ ᱦᱚᱸᱜᱼᱚᱭ ᱩᱱ ᱦᱤᱞᱳᱜ ᱦᱚᱠ ᱟ. ᱭᱫᱟᱹᱨᱮ ᱧᱟᱢ ᱞᱮᱜᱼᱟ ᱵᱟᱭᱤᱥᱮ ᱰᱤᱥᱮᱢᱵᱚᱨ ᱡᱟᱦᱟᱸ ᱫᱚ ᱥᱟᱞ ᱛᱟᱦᱮᱸ ᱠᱟᱱᱟ ᱩᱱᱤᱥᱥᱚ ᱛᱤᱱ ᱥᱟᱞᱨᱮ।
ᱚᱻ
ᱡᱟᱦᱟᱸ ᱫᱚ ᱢᱟᱱᱮ ᱯᱟᱨᱥᱤ ᱥᱟᱱᱛᱟᱲ ᱯᱟᱨᱥᱤ ᱢᱮᱱᱛᱮ ᱚᱱᱟ ᱯᱟᱨᱥᱤ ᱢᱮᱱᱟᱜ ᱠᱟᱫᱟ। ᱚᱱᱟ ᱥᱚᱝᱵᱤᱫᱷᱟᱱ ᱨᱮ ᱥᱮᱞᱮᱫ ᱞᱮᱱ ᱛᱟᱵᱚᱱᱟ, ᱵᱟᱭᱤᱥᱮ ᱰᱤᱥᱮᱢᱵᱚᱨ ᱦᱤᱞᱳᱜ᱾
ᱦᱚᱸ, ᱟᱪᱪᱷᱟ ᱟᱪᱪᱷᱟ ᱦᱩᱸ।
ᱱᱚᱣᱟ ᱛᱚ ᱦᱟᱸ ᱢᱟᱱᱮ ᱮᱴᱟᱜ
ᱦᱮᱸ ᱞᱮ ᱢᱮ ᱢᱟ।
ᱞᱟᱹᱭ ᱫᱟᱹᱧ ᱱᱚᱣᱟ ᱛᱚ ᱦᱟᱸᱜ ᱡᱟᱦᱟᱸ ᱯᱟᱨᱥᱤ ᱵᱟᱭᱤᱥᱮ ᱰᱤᱥᱮᱢᱵᱚᱨ ᱥᱮ ᱯᱟᱨᱥᱤ ᱡᱤᱛᱠᱟᱹᱨ ᱢᱟᱦᱟ᱾ ᱱᱚᱣᱟ ᱢᱟᱦ ᱟᱵᱚ ᱥᱟᱱᱛᱟᱲ ᱥᱟᱶᱛᱟ ᱨᱮᱱ ᱢᱟᱱᱮ ᱵᱟᱝᱠᱚ ᱵᱟᱲᱟᱭᱟ ᱦᱳᱭᱛᱳ ᱩᱱᱟᱹᱜ ᱦᱚᱲ ᱟᱵᱚ ᱚᱞᱚᱜ ᱯᱟᱹᱱ ᱯᱟᱹᱴᱷᱩᱣᱟᱹ ᱠᱚᱜᱮ ᱦᱳᱭᱛᱳ ᱠᱚ ᱵᱟᱲᱟᱭᱟ ᱡᱮ ᱵᱟᱭᱤᱥᱮ ᱰᱤᱥᱮᱢᱵᱚᱨ ᱫᱚ ᱪᱮᱫ ᱠᱟᱱᱟ ᱢᱮᱱᱛᱮ ᱢᱮᱱᱠᱷᱟᱱᱼᱼ ᱮᱴᱟᱹᱜ ᱢᱟᱱᱮ ᱡᱮᱢᱚᱱ ᱚᱲᱟᱜ ᱠᱚᱨᱮᱱ ᱢᱟ ᱜᱚᱜᱚᱼᱵᱟᱵᱟ ᱜᱚᱲᱚᱢ ᱵᱩᱲᱤ ᱜᱚᱲᱚᱢ ᱦᱟᱲᱟᱢ ᱦᱟᱜ ᱩᱱᱠᱩ ᱫᱚ ᱦᱟᱸ ᱩᱱᱟᱹᱜ ᱵᱟᱠᱚ ᱵᱟᱲᱟᱭᱟ᱾
ᱦᱮᱸ ᱦᱮᱸ
ᱛᱚ ᱱᱚᱣᱟ ᱦᱚᱸ ᱤᱧᱟᱹᱜ ᱢᱮᱱ ᱞᱮᱠᱟᱛᱮ ᱱᱚᱣᱟ ᱦᱚᱸ ᱡᱩᱫᱤ ᱢᱟᱨᱟᱝ ᱧᱚᱜ ᱠᱟᱨ ᱛᱮᱵᱚᱱ ᱢᱟᱱᱟᱣ ᱵᱟᱛᱟᱣ ᱠᱮᱭᱟ ᱟᱹᱛᱩ ᱟᱹᱛᱳ ᱥᱮ ᱠᱟᱨ ᱢᱟᱰᱟᱝ ᱴᱚᱴᱷᱟᱠ ᱢᱟᱱᱮ ᱡᱮ ᱡᱮᱢᱚᱱ ᱦᱩᱞ ᱢᱟᱦᱟᱸ ᱡᱮᱢᱚᱱ ᱜᱚᱴᱟ ᱠᱚ ᱢᱟᱱᱟᱣᱮᱜᱼᱟ᱾ ᱥᱮ ᱯᱚᱨᱚᱭ ᱟᱜᱚᱥᱴ ᱜᱟᱴᱟᱠ ᱠᱚ ᱢᱟᱱᱟᱣᱮᱫᱼᱟ ᱥᱮ ᱢᱤᱫᱴᱟᱝ ᱵᱩᱡᱷᱟᱹᱜ ᱠᱟᱱᱟ ᱢᱮᱱᱠᱷᱟᱱ ᱟᱵᱚ ᱡᱚᱫᱤ ᱵᱟᱭᱤᱥᱮ ᱰᱮᱢᱵᱚᱨ ᱦᱚᱸ ᱚᱱᱠᱟ ᱵᱚᱱ ᱢᱟᱱᱟᱣ ᱠᱮᱭᱟ ᱡᱮ ᱮᱸᱰᱮᱠᱷᱟᱱ ᱢᱟᱱᱮ ᱵᱷᱟᱨᱚᱛ ᱫᱤᱥᱚᱢ ᱨᱮᱱ ᱥᱟᱱᱟᱢ ᱡᱟᱹᱛᱤ ᱯᱟᱹᱨᱤᱥ ᱨᱮᱱ ᱦᱚᱲ ᱵᱟᱭᱤᱥᱮ ᱰᱤᱥᱮᱢᱵᱚᱨ ᱫᱚ ᱪᱮᱫ ᱠᱟᱱᱟ ᱥᱮ ᱪᱮᱫᱟᱜ ᱠᱚ ᱢᱟᱱᱟᱣᱟ ᱢᱮᱱᱛᱮ ᱤᱧᱟᱹᱜ ᱢᱚᱱᱮ ᱦᱩᱭᱩᱜ ᱠᱟᱱᱟ᱾ ᱡᱮᱢᱚ ᱮᱴᱟᱜ ᱠᱚᱫᱚ ᱦᱩᱭᱩᱜᱼᱟ ᱡᱮᱢᱚᱱ ᱫᱤᱠᱩ ᱠᱚᱣᱟᱜ ᱫᱚ ᱧᱮᱞ ᱢᱮ᱾ ᱵᱷᱟᱥᱟ ᱵᱷᱟᱥᱟ ᱫᱤᱵᱚᱥ ᱢᱮᱱᱛᱮ ᱢᱮᱱᱟᱜ ᱛᱟᱠᱚᱣᱟ᱾ ᱩᱱ ᱫᱚᱠᱚ ᱞᱟᱹᱭ ᱫᱟᱲᱮᱭᱟᱜᱼᱟ ᱡᱮ ᱦᱮᱸ ᱼᱼ
ᱦᱳᱭ ᱟᱵᱚᱣᱟᱜ ᱦᱚᱸ ᱟᱵᱚᱣᱟᱜ ᱤᱱᱟᱹ ᱛᱮᱫᱚ ᱱᱚᱜᱼᱚᱭ ᱯᱟᱹᱨᱥᱤ ᱢᱟᱦᱟ ᱥᱮ ᱯᱟᱹᱨᱥᱤᱼᱼ ᱵᱟᱭᱤᱥᱮ ᱰᱤᱥᱢᱵᱚᱨ ᱡᱟᱦᱟ ᱵᱚᱱ ᱢᱟᱱᱟ ᱫᱚ ᱦᱮ ᱵᱟᱝ᱾
ᱦᱮᱸᱻ
ᱦᱩᱸ ᱟᱪᱪᱷᱟ ᱟᱪᱪᱷᱟ ᱦᱚᱭ ᱢᱟᱱᱮᱜᱼᱼ
ᱠᱚᱨᱟᱣ ᱦᱩᱭ ᱞᱮᱱᱠᱷᱟᱱ ᱵᱷᱟᱞᱮ ᱠᱚᱜᱼᱟ ᱤᱧᱟᱹᱜ ᱢᱚᱱ ᱛᱮᱫᱚ ᱢᱮᱱᱠᱷᱟᱱ ᱱᱚᱣᱟ ᱫᱚ ᱟᱵᱚ ᱯᱟᱹᱴᱷᱩᱣ ᱜᱮ ᱞᱟᱦᱟ ᱦᱩᱭᱩᱜ ᱼᱼ ᱛᱟᱵᱚᱱᱟ ᱱᱚᱣᱟ ᱠᱚ ᱨᱮᱫᱚ᱾
ᱦᱳᱭ ᱦᱳᱭ ᱞᱟᱹᱭ ᱟᱠᱚᱼᱼ